ᱦᱮᱸ
ᱦᱮᱸ ᱜᱚᱢᱠᱮ ᱡᱚᱦᱟᱨ ᱜᱮ᱾
ᱦᱮᱸ ᱡᱚᱦᱟᱨ ᱜᱤ᱾
ᱡᱚᱦᱟᱨ ᱜᱮ ᱥᱟᱹᱜᱩᱱ ᱥᱮᱛᱟᱜ ᱜᱚᱢᱠᱮ᱾
ᱦᱮᱸ ᱥᱟᱹᱜᱩᱱ ᱥᱮᱛᱟᱜ᱾
ᱦᱩᱸ ᱛᱟᱣ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱱᱤᱭᱟᱹ ᱜᱷᱟᱹᱲᱤᱡ ᱛᱚ ᱪᱮᱫ ᱦᱚᱸ ᱵᱟᱝ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱪᱷᱟᱱ ᱥᱚᱢᱚᱭ ᱫᱚ ᱪᱮᱫ ᱦᱩᱭ
ᱚᱲᱟᱜ ᱠᱚᱨᱮ ᱜᱮ ᱥᱮ ᱵᱟᱭᱨᱮ ᱠᱚᱨᱮ ᱢᱮᱱᱟᱜ ᱵᱤᱱᱟ
ᱚᱲᱟᱜ ᱨᱮᱜᱮ ᱪᱷᱟᱸᱛ ᱨᱮ ᱚᱲᱟᱜ ᱪᱮᱛᱟᱱ ᱨᱮ
ᱟᱪᱪᱷᱟ ᱟᱪᱪᱷᱟ ᱛᱚ ᱱᱟᱯᱟᱭ ᱵᱟᱲᱟ ᱜᱮᱛᱚ
ᱦᱮᱸ ᱱᱤᱭᱟᱹ ᱜᱷᱟᱹᱲᱤ ᱫᱚ ᱱᱟᱯᱟᱭ ᱵᱟᱲᱟ ᱜᱮ ᱟᱢ ᱜᱮ ᱚᱠᱟ ᱞᱮᱠᱟ?
ᱦᱮᱸ ᱟᱞᱤᱧ ᱦᱚᱸ ᱱᱟᱯᱟᱭ ᱵᱟᱲᱟ ᱜᱮ ᱥᱟᱶᱛᱮ ᱚᱲᱟᱜ ᱦᱚᱲ ᱪᱮᱫ ᱞᱮᱠᱟ ᱢᱮᱱᱟᱜ
ᱚᱲᱟᱜ ᱦᱚᱲ ᱦᱚᱸ ᱱᱟᱯᱟᱭ ᱜᱮ ᱢᱮᱱᱟᱜ ᱟᱠᱟᱜ ᱠᱚᱣᱟ ᱪᱟᱸᱫᱳ ᱵᱚᱸᱜᱟ ᱦᱟᱜ ᱫᱟᱭᱟ ᱢᱟᱭᱟ ᱛᱮ ᱫᱟᱭᱟ ᱫᱩᱞᱟᱹᱲ ᱛᱮ ᱱᱤᱛᱚᱜ ᱫᱚ ᱱᱟᱯᱟᱭ ᱜᱮ ᱢᱮᱱᱟᱜ ᱞᱮᱭᱟ
ᱟᱪᱪᱷᱟ ᱟᱞᱮ ᱦᱚᱸ ᱟᱯᱟᱛᱚᱛᱚ ᱱᱚᱣᱟ ᱴᱟᱭᱤᱢ ᱫᱚ ᱱᱟᱯᱟᱭ ᱵᱟᱲᱟ ᱜᱮ
ᱟᱪᱪᱷᱟ ᱱᱟᱯᱟᱭ ᱛᱟᱦᱮᱸ ᱞᱮᱱᱠᱷᱟᱱ ᱱᱟᱯᱟᱭ ᱵᱟᱝ
ᱦᱮᱸ ᱱᱟᱯᱟᱭ ᱛᱟᱦᱮᱸ ᱞᱮᱱ ᱠᱷᱟᱱ ᱜᱮ ᱡᱷᱚᱛᱚ ᱦᱚᱲᱟᱜ ᱜᱮ ᱵᱷᱟᱜᱮ ᱛᱚ ᱜᱚᱢᱠᱮ ᱪᱮᱫ ᱞᱮᱠᱟ ᱟᱯᱮ ᱥᱮᱫ ᱮ ᱫᱟᱜ ᱡᱟᱹᱯᱩᱫ ᱫᱟ?
ᱫᱟᱜ ᱡᱟᱹᱯᱩᱫ ᱫᱚ ᱫᱟᱜ ᱡᱟᱹᱯᱩᱫ ᱢᱟ ᱛᱤᱱᱟᱹᱜ ᱜᱟᱱ ᱞᱟᱹᱠᱛᱤᱜ ᱠᱟᱱ ᱛᱟᱦᱮᱸ ᱩᱱᱟᱹᱜ ᱢᱟ ᱵᱟᱝ ᱵᱟᱭ ᱡᱟᱹᱲᱤ ᱞᱮᱜᱼᱟ ᱛᱚ ᱚᱛ ᱞᱚᱦᱚᱫ ᱞᱮᱠᱟᱭ ᱡᱟᱹᱲᱤ ᱠᱟᱜ ᱟᱭ ᱛᱚ ᱮᱸᱰᱮ ᱠᱷᱟᱱ ᱮᱱᱛᱮ ᱨᱮᱦᱚᱸ ᱟᱞᱮ ᱫᱚ ᱦᱟᱸᱜ ᱛᱮᱦᱮᱧ ᱦᱤᱲᱳ ᱨᱚᱦᱚᱭ ᱫᱚᱞᱮ ᱮᱦᱚᱵ ᱟᱠᱟᱫᱟ ᱛᱚ ᱦᱳᱲᱳ ᱛᱤᱦᱤᱱ ᱠᱷᱚᱱᱟᱜ ᱜᱮ ᱠᱚ ᱨᱚᱦᱚᱭᱮᱫ ᱛᱟᱞᱮᱭᱟ ᱟᱞᱮ ᱫᱚ
ᱟᱪᱪᱷᱟ ᱟᱪᱪᱷᱟ
ᱵᱚᱸᱜᱟ ᱢᱟ ᱢᱩᱪᱟᱹᱫ ᱦᱤᱡᱩᱜ ᱠᱟᱱᱟ ᱮᱱᱛᱮ ᱨᱮᱦᱚᱸ ᱫᱟᱜ ᱵᱟᱹᱱᱩᱜᱼᱟᱱ ᱟᱫᱚ ᱚᱱᱛᱮ ᱤ ᱫᱟᱜ ᱪᱮᱫ ᱞᱮᱠᱟ ᱞᱟᱜᱟᱣ ᱠᱟᱱᱟ
ᱟᱞᱮ ᱥᱮᱫ ᱜᱚᱢᱠᱮ ᱱᱚᱣᱟ ᱯᱮ ᱯᱩᱱ ᱫᱤᱱ ᱢᱟᱱᱮ ᱵᱟᱨ ᱯᱮ ᱫᱤᱱ ᱫᱷᱚᱨᱮ ᱫᱚ ᱟᱹᱰᱤ ᱢᱟᱱᱮ ᱡᱳᱨ ᱜᱮᱭ ᱫᱟᱜ ᱮᱫᱟ ᱮᱠᱫᱚᱢ ᱤᱭᱟᱹ ᱠᱚ ᱦᱚᱸ ᱤᱭᱟᱹ ᱠᱚ ᱦᱚᱸ ᱯᱩᱨᱟᱹ ᱦᱤᱡᱩᱜ ᱠᱟᱱ ᱜᱮᱭᱟ ᱢᱟᱱᱮ ᱠᱷᱮᱛ ᱵᱟᱹᱭᱦᱟᱹᱲ ᱠᱚᱦᱚᱸ ᱱᱟᱥᱮ ᱱᱟᱥᱮ ᱫᱚ ᱯᱮᱨᱮᱡ ᱟᱠᱟᱱ ᱜᱮᱭᱟ
ᱦᱚᱭ ᱦᱚᱭ
ᱢᱟᱱᱮ ᱦᱩᱲᱩ ᱨᱚᱦᱚᱭ ᱞᱮᱠᱟ ᱫᱚ ᱯᱮᱨᱮᱡ ᱟᱠᱟᱱ ᱜᱮᱭᱟ
ᱚ
ᱩ ᱟᱨ ᱥᱟᱶᱛᱮ ᱛᱚ ᱛᱚᱞᱟ ᱚᱱᱮ ᱦᱩᱲᱩ ᱤᱛᱟᱹ ᱠᱚ ᱜᱮ ᱱᱟᱥᱮ ᱫᱚ ᱠᱤᱪᱷᱤ ᱜᱟᱱ ᱦᱚᱲᱟᱜ ᱫᱚ ᱦᱟᱨᱟ ᱠᱟᱱᱟ ᱢᱟᱱᱮ ᱞᱟᱹᱴᱩ ᱠᱟᱱ ᱛᱟᱠᱚᱣᱟ ᱟᱨ ᱠᱤᱪᱷᱩ ᱜᱟᱱ ᱦᱚᱲᱟᱜ ᱫᱚ ᱵᱟᱝ ᱞᱟᱹᱴᱩ ᱠᱟᱱᱟ ᱱᱚᱣᱟ ᱥᱤᱛᱩᱝ ᱠᱤᱪᱷᱩ ᱫᱤᱱ ᱟᱹᱰᱤ ᱡᱳᱨᱮ ᱥᱤᱛᱩᱝ ᱠᱮᱫᱟ ᱵᱟᱝ ᱚᱱᱟ ᱠᱷᱟᱹᱛᱤᱨ ᱛᱮ ᱢᱟᱱᱮ ᱥᱤᱛᱩᱝ ᱢᱟᱱᱮ ᱫᱚ ᱚᱱᱟ ᱦᱩᱲᱩ ᱤᱛᱟᱹ ᱫᱚ ᱩᱱᱟᱹᱜ ᱢᱟᱱᱮ ᱯᱟᱣᱟᱨ ᱛᱮᱫᱚ ᱢᱟᱱᱮ ᱫᱟᱲᱮ ᱫᱚ ᱵᱟ ᱵᱟᱭ ᱧᱟᱢᱟ ᱥᱮ ᱫᱟᱜ ᱵᱟᱝᱠᱷᱟᱱ ᱛᱚ ᱚᱱᱟ ᱠᱷᱟᱹᱛᱤᱨ ᱜᱮ ᱠᱤᱪᱷᱩ ᱢᱟᱱᱮ ᱟᱴᱠᱟᱶ ᱠᱟᱱᱟ ᱛᱚ ᱠᱤᱪᱷᱩ ᱜᱟᱱ ᱫᱚ ᱦᱩᱭ ᱠᱟᱱ ᱛᱟᱠᱚᱣᱟ ᱢᱟᱱᱮ ᱠᱚᱢ ᱦᱚᱲᱟᱜ ᱜᱮ ᱨᱚᱦᱚᱭ ᱞᱮᱠᱟ ᱫᱚ ᱜᱟᱱ ᱠᱟᱱᱟ
ᱟᱪᱪᱷᱟ ᱟᱪᱪᱷᱟ ᱪᱷᱟ ᱛᱟᱞᱮ ᱟᱯᱮ ᱚᱱᱛᱮ ᱫᱚ ᱢᱟᱱᱮ ᱨᱚᱦᱚᱭ ᱫᱚ ᱟᱣᱨᱤᱯᱮ ᱮᱦᱚᱵᱟ ᱨᱚᱦᱚᱭ ᱫᱚ ᱟᱣᱨᱤᱯᱮ ᱮᱦᱚᱵᱟ ᱮᱠᱷᱚᱱ ᱫᱚ ᱵᱟᱝ
ᱨᱚᱦᱚᱭ ᱫᱚ ᱢᱟᱱᱮ ᱠᱤᱪᱷᱤ ᱜᱟᱱ ᱦᱚᱲ ᱫᱚᱠᱚ ᱞᱚᱥᱚᱫᱮᱫ ᱜᱮᱭᱟ ᱢᱟᱱᱮ ᱚᱠᱚᱭ ᱠᱚᱣᱟᱜ ᱦᱩ ᱠᱟᱱᱟ ᱢᱟᱱᱮ ᱡᱟᱹᱥᱛᱤ ᱦᱚᱲᱟᱜ ᱫᱚ ᱢᱟᱱᱮ ᱵᱮᱥᱤᱨ ᱵᱷᱟᱜ ᱦᱚᱲᱟᱜ ᱜᱮ ᱵᱟᱝ ᱦᱩᱭ ᱠᱟᱱᱟ
ᱚᱚ ᱦᱮᱸᱛᱚ ᱟᱫᱚ ᱟᱹᱰᱤ ᱦᱚᱲᱫᱚ ᱚᱱᱟ ᱫᱟᱜ ᱠᱚ ᱛᱟᱜᱤ ᱠᱟᱜᱼᱟ ᱦᱟᱯᱮ ᱦᱟᱸᱜ ᱫᱟᱜ ᱮ ᱫᱟᱜᱟᱭ ᱛᱟᱯᱚᱨᱮ ᱦᱟᱸᱜ ᱛᱚᱞᱟ ᱠᱚᱵᱚᱱ ᱜᱤᱰᱤᱭᱟ ᱵᱟᱝ
ᱦᱩᱸ ᱦᱩᱸ ᱦᱩᱸ ᱚᱱᱮ ᱚᱱᱠᱟ ᱜᱮ
ᱟᱫᱚ ᱵᱟᱨ ᱵᱟᱨ ᱞᱮᱠᱟᱱ ᱛᱚᱞᱟ ᱛᱟᱦᱮᱱᱟ ᱥᱮ ᱢᱤᱫᱴᱮᱱ ᱫᱚ ᱞᱤᱭᱮᱥ ᱟᱨ ᱢᱤᱫᱴᱮᱱ ᱫᱚ ᱨᱚᱦᱚᱲ ᱛᱚᱞᱟ ᱚᱱᱮ ᱡᱟᱦᱟᱸ ᱫᱚ ᱫᱟᱜ ᱨᱮᱠᱚ ᱮᱢᱟ ᱟᱫᱚ ᱫᱟᱜ ᱛᱚᱞᱟ ᱫᱚ ᱟᱹᱰᱤ ᱠᱚᱢ ᱥᱚᱢᱚᱭ ᱛᱮᱜᱮ ᱦᱟᱨᱟᱜ-ᱟ ᱵᱟᱲᱟᱭ ᱜᱮᱭᱟᱵᱚᱱ
ᱦᱮᱸ ᱟᱫᱚ ᱟᱞᱮ ᱫᱚ ᱦᱟᱸᱜ ᱜᱩᱭᱟᱹ ᱮᱭ ᱛᱚ ᱦᱟᱸᱜ ᱛᱚᱠᱷᱚᱱ ᱫᱚ ᱫᱟᱜ ᱫᱚ ᱵᱟᱝ ᱛᱟᱦᱮᱱᱟ ᱟᱞᱮ ᱫᱷᱩᱲᱤ ᱞᱮ ᱜᱤᱰᱤ ᱞᱮᱼᱟ ᱞᱮ ᱟ ᱚᱱᱠᱟ ᱨᱩᱱᱦᱤ ᱯᱚᱨᱚᱵᱽ ᱯᱟᱨᱚᱢᱱᱟ ᱥᱮ ᱩᱱ ᱚᱠᱛᱚ ᱨᱮ ᱟᱞᱮ ᱫᱚᱞᱮ ᱜᱤᱰᱤ ᱞᱮᱼᱟ ᱤ ᱯᱚᱨᱮ ᱨᱮ ᱦᱟᱸᱜ ᱱᱤᱛᱚᱜ ᱦᱩᱭ ᱧᱚᱜ ᱠᱟᱱᱟ ᱟᱹᱰᱤ ᱫᱤᱱ ᱦᱩᱭ ᱱᱟ ᱥᱮ ᱟᱞᱮ ᱦᱚᱸ ᱫᱟᱜ ᱫᱚᱞᱮ ᱛᱟᱺᱜᱤ ᱞᱮᱫ ᱜᱮᱭᱟ ᱟᱹᱰᱤ ᱫᱤᱱᱼᱼ ᱟᱨ ᱯᱮ ᱫᱤᱱ ᱚᱱᱠᱟ ᱢᱚᱲᱮ ᱫᱤᱱ ᱞᱮᱠᱟ ᱦᱟᱸᱜ ᱧᱮᱞ ᱫᱟᱞᱮ ᱫᱟᱜᱟᱭ ᱟᱨᱚ ᱦᱚ ᱵᱟᱭ ᱫᱟᱜ ᱞᱮᱭᱟ ᱮᱴᱟᱜ ᱥᱮᱫ ᱫᱚ ᱦᱩᱰᱩᱨ ᱵᱤᱡᱽᱞᱤ ᱜᱚᱫ ᱠᱮᱫᱟᱭ ᱟᱞᱮ ᱱᱚᱱ ᱛᱮ ᱫᱚ ᱵᱟᱭ ᱫᱟᱜ ᱞᱮᱜ-ᱟ ᱨᱤᱢᱤᱞ ᱨᱤᱢᱤᱞ ᱧᱮᱞ ᱱᱟ ᱟᱫᱚ ᱚᱱᱟ ᱠᱷᱟᱹᱛᱤᱨ ᱟᱫᱚ ᱞᱟᱹᱭᱫᱟ ᱡᱟᱸᱜᱮ ᱱᱚᱜᱼᱚᱭ ᱡᱮᱢᱚᱱ ᱛᱮᱦᱮᱱᱮ ᱫᱟᱜ ᱦᱚᱞᱟ ᱫᱟᱜ ᱠᱮᱫ-ᱮ ᱟᱨ ᱚᱱᱚ ᱢᱟᱲᱟᱝ ᱥᱮᱱᱮ ᱫᱟᱜ ᱞᱮᱼᱟᱭ ᱛᱚ ᱚᱱᱟ ᱛᱮ ᱠᱤ ᱟᱨ ᱦᱩᱭᱩᱜᱼᱟ ᱵᱚᱨᱥᱟ ᱫᱟᱜ ᱢᱟᱱᱮ ᱴᱟᱱᱟ ᱵᱟᱨ ᱛᱷᱮᱠᱮ ᱯᱮ ᱫᱤᱱ ᱫᱚ ᱫᱟᱜ ᱫᱚᱨᱠᱟᱨᱟ ᱵᱟᱝ ᱛᱚᱵᱮᱱᱟ ᱵᱚᱨᱥᱟ ᱟᱲᱜᱳᱱᱟ ᱵᱟᱠᱷᱟᱱ ᱫᱟᱜ ᱦᱚᱸ ᱵᱟᱭ ᱛᱤᱸᱜᱩᱱᱟ ᱡᱟᱦᱟᱸ ᱛᱤᱱᱟᱹᱜ ᱜᱮᱼᱼ ᱦᱟᱥᱟ ᱠᱚ ᱞᱚᱦᱚᱫᱚᱜᱼᱟ ᱦᱟᱥᱟ ᱵᱷᱤᱡᱟᱹᱜᱼᱟ ᱛᱚᱵᱮᱱᱟ ᱥᱮ ᱫᱟᱜ ᱛᱤᱸᱜᱩᱱᱟ ᱚᱱᱟ ᱢᱟ ᱡᱷᱚᱛᱚ ᱦᱟᱥᱟ ᱨᱮ ᱜᱮ ᱴᱟᱱᱟᱣ ᱪᱟᱵᱟ ᱠᱮᱜᱼᱟ ᱱᱚᱜᱼᱚ ᱱᱟ ᱴᱩᱠᱩᱱᱮ ᱫᱟᱜ ᱟᱠᱟᱜᱼᱟ ᱢᱤᱫ ᱴᱟᱱᱟ ᱡᱚᱠᱷᱚᱱᱮ ᱫᱟᱜᱟᱭ ᱥᱮᱛᱟᱜ ᱥᱤᱧ ᱮᱸ ᱥᱤᱧ ᱟᱹᱭᱩᱵᱼᱼ ᱫᱟᱜ ᱢᱟᱭ ᱛᱚᱵᱮᱱᱟᱜ ᱟᱵᱚ ᱱᱚᱱ ᱛᱮ ᱫᱚ ᱤᱭᱟᱹ ᱞᱟᱜᱟᱜᱼᱟ ᱵᱟᱝ
ᱦᱮᱸ ᱵᱚᱨᱥᱟ ᱞᱟᱜᱟᱜᱼᱟ ᱮᱠᱫᱚᱢ ᱮᱠᱫᱚᱢ ᱵᱟᱝ ᱠᱷᱟᱱ ᱚᱱᱟ ᱥᱤᱛᱩᱝ ᱨᱮᱱᱟᱜ ᱤᱭᱟᱹ ᱛᱮ ᱜᱮ ᱡᱷᱚᱛᱚᱭ ᱴᱟᱱᱟᱣ ᱪᱟᱵᱟᱭᱟ ᱡᱟᱦᱟᱸ ᱛᱤᱱᱟᱹᱜ ᱠᱚᱢ ᱧᱚᱜ
ᱛᱟᱭᱛᱚ ᱛᱟᱦᱚᱞᱮ ᱱᱤᱭᱟᱹ ᱜᱷᱟᱹᱲᱤᱡ ᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱱᱤᱭᱟᱹ ᱜᱷᱟᱹᱲᱤᱡ ᱫᱚ ᱟᱯᱟᱛᱚᱛᱚ ᱪᱮᱫ ᱜᱮ ᱚᱱᱠᱟ ᱫᱚ ᱵᱟᱝ ᱪᱤᱠᱟᱹ ᱦᱩᱭᱩᱜ ᱠᱟᱱᱟ ᱤᱭᱟᱹ ᱠᱚ ᱨᱮ ᱵᱟᱭᱨᱮ ᱠᱚ ᱨᱮ ᱜᱮ ᱢᱮᱱᱟᱜ ᱞᱤᱧᱟᱹ ᱯᱟᱲᱦᱟᱣ ᱠᱚ ᱜᱮ ᱪᱟᱞᱟᱜ ᱠᱟᱱ ᱜᱮᱭᱟ
ᱟᱪᱪᱷᱟ ᱟᱪᱪᱷᱟ ᱵᱮᱥ ᱢᱟᱱᱮ ᱯᱟᱲᱦᱟᱣ ᱠᱷᱟᱹᱛᱤᱨ ᱨᱮ ᱜᱮ ᱵᱟᱭ ᱨᱮ ᱢᱮᱱᱟᱜ ᱠᱟᱜ ᱢᱮᱭᱟ ᱛᱟᱹᱭᱛᱚ
ᱦᱩᱸ ᱦᱩᱸ ᱦᱩᱸ ᱚᱲᱟᱜ ᱠᱚ ᱫᱚ ᱪᱟᱞᱟᱣ ᱫᱚ ᱵᱟᱝ ᱦᱩᱭ ᱠᱟᱱᱟ ᱛᱚ ᱮᱠᱡᱟᱢ ᱪᱟᱞᱟᱜ ᱠᱟᱱᱟ ᱛᱚ ᱚᱲᱟᱜ ᱫᱚ ᱵᱟᱝ ᱪᱟᱞᱟᱣ ᱦᱩᱭ ᱠᱟᱱᱟ ᱮᱠᱟᱞ ᱛᱮ ᱮᱠᱡᱟᱢ ᱪᱟᱵᱟ ᱠᱟᱛᱮ ᱜᱮ ᱚᱲᱟᱜ ᱥᱮᱫ ᱪᱟᱞᱟᱜ ᱦᱩᱭᱩᱜᱼᱟ
ᱟᱪᱪᱷᱟ ᱟᱪᱪᱷᱟ ᱟᱪᱪᱷᱟ ᱦᱮᱸ ᱚᱱᱟ ᱢᱟ ᱠᱟᱛᱷᱟ ᱠᱟᱱ ᱜᱮᱼᱼ ᱵᱤᱱᱤᱰ ᱠᱚ ᱛᱟᱦᱮᱸ ᱞᱮᱱ ᱠᱷᱟᱱ ᱪᱤᱠᱟ ᱛᱮᱢ ᱪᱟᱞᱟᱜᱼᱟ ᱵᱟᱝ ᱱᱚᱣᱟ ᱱᱤᱡᱮᱨᱟᱜ ᱛᱚ ᱦᱮᱸ ᱱᱤᱡᱮᱨᱟᱜ ᱦᱚᱸ ᱛᱚ ᱢᱤᱫᱴᱟᱝ ᱱᱚᱶᱟ ᱟᱹᱰᱤ ᱢᱟᱨᱟᱝ ᱢᱤᱫᱴᱟᱝ ᱫᱟᱭᱤᱛᱛᱚ ᱠᱟᱱᱟ ᱡᱮ ᱵᱟᱝᱼᱼ ᱛᱚ ᱚᱲᱟᱜ ᱢᱟ ᱡᱟᱦᱟᱸ ᱛᱤᱥᱚᱜ ᱜᱮᱢ ᱪᱟᱞᱟᱣ ᱫᱟᱲᱮᱭᱟᱜᱼᱟ ᱡᱩᱥᱤ ᱵᱤᱱᱤᱰ ᱢᱤᱫ ᱫᱷᱟᱣ ᱛᱟᱵ ᱞᱮᱱ ᱠᱷᱟᱱ ᱟᱫᱚ ᱦᱟᱸᱜᱼᱼ ᱟᱫᱚ ᱵᱟᱢ ᱨᱩᱣᱟᱹᱲ ᱫᱟᱲᱮᱭᱟᱜᱼᱟ
ᱵᱟᱢ ᱨᱩᱣᱟᱹᱲ ᱫᱟᱲᱮᱭᱟ ᱼᱟ ᱦᱳᱭ ᱦᱳᱭ
ᱥᱟᱹᱨᱤ ᱠᱟᱛᱷᱟ ᱠᱟᱱ ᱜᱮᱭᱟ ᱛᱟᱦᱞᱮ ᱦᱩᱞ ᱢᱟᱦᱟᱸ ᱠᱚ ᱫᱚ ᱚᱠᱟ ᱞᱮᱠᱟ ᱢᱟᱱᱟᱣ ᱠᱮᱜ ᱟᱯᱮᱼᱼ ᱯᱮᱥᱮ ᱟᱵᱽ ᱰᱤᱯᱤ ᱜᱟᱨ ᱯᱮ ᱢᱟᱱᱟᱣ ᱜᱮᱭᱟ ᱥᱮ ᱵᱟᱝᱼᱼ
ᱦᱩᱸ ᱦᱩᱞ ᱢᱟᱦᱟ ᱫᱚᱼᱼ ᱦᱩᱭ ᱮᱱ ᱜᱮᱭᱟ ᱟᱹᱰᱤ ᱡᱩᱛ ᱥᱟᱺᱦᱤᱡ ᱜᱮ᱾ ᱮᱠᱫᱚᱢ ᱢᱟᱱᱟᱣ ᱵᱟᱛᱟᱣ ᱠᱚᱫᱚ ᱟᱹᱰᱤ ᱮᱠᱫᱚᱢ ᱡᱩᱛ ᱥᱟᱺᱦᱤᱡ ᱜᱮ ᱦᱩᱭ ᱮᱱᱟ᱾ ᱡᱟᱦᱟᱸ ᱛᱤᱱᱟᱹᱜ ᱥᱟᱹᱛ ᱥᱟᱯᱲᱟᱣ ᱦᱳᱭ ᱞᱮᱱᱟ ᱵᱷᱟᱜᱮ ᱵᱳᱜᱮ ᱛᱮᱜᱮ ᱦᱩᱭᱱᱟ᱾
ᱟᱫᱚ ᱱᱟᱯᱟᱭ ᱦᱩᱭ ᱞᱮᱱᱠᱷᱟᱱ ᱜᱮ ᱱᱟᱯᱟᱭ ᱵᱟᱝ ᱥᱮ ᱟᱵᱚᱣᱟᱜ ᱱᱚᱜ-ᱚ ᱱᱚᱣᱟ ᱫᱤᱱ ᱫᱚ ᱟᱵᱚ ᱢᱟᱹᱱᱢᱤ ᱛᱟᱞᱟ ᱨᱮ ᱛᱤᱱᱟᱹᱜ ᱜᱟᱱ ᱦᱮᱸ ᱞᱟᱹᱠᱛᱤ ᱢᱮᱱᱟᱜ ᱟᱠᱟᱫᱟ ᱚᱱᱟ ᱫᱚᱵᱚᱱ ᱵᱟᱲᱟᱭ ᱜᱮᱭᱟ ᱟᱵ ᱚᱞᱚᱜ ᱯᱟᱲᱦᱟᱣ ᱠᱚᱲᱟ ᱠᱩᱲᱤ ᱫᱚ ᱵᱟᱝ ᱥᱮ᱾ ᱥᱟᱹᱨᱤ ᱜᱮ ᱛᱤᱱᱟᱹᱜ ᱟᱸ ᱡᱮ ᱦᱩᱞ ᱢᱟᱦᱟ ᱥᱮ ᱦᱩᱞ ᱫᱤᱵᱚᱥ ᱥᱮ ᱦᱚᱜ-ᱚᱭ ᱡᱮ ᱥᱤᱫᱩ ᱠᱟᱹᱱᱩ ᱟᱜ ᱩᱭᱦᱟᱹᱨ ᱛᱮ ᱩᱱ ᱦᱤᱞᱳᱜ ᱵᱚᱱ ᱢᱟᱱᱟᱣ ᱵᱟᱛᱟᱣ ᱮᱜ-ᱟ ᱛᱤᱨᱤᱥᱮ ᱡᱩᱱ᱾ ᱥᱟᱹᱨᱤ ᱜᱮ ᱟᱵᱚ ᱢᱟᱹᱱᱢᱤ ᱛᱟᱞᱟᱨᱮ ᱥᱮ ᱟᱵᱚ ᱥᱟᱶᱛᱟ ᱥᱟᱶᱛᱟ ᱛᱟᱞᱟᱨᱮ ᱛᱤᱱᱟᱹᱜ ᱢᱟᱨᱟᱝ ᱮᱱᱮᱱ ᱢᱮᱱᱟᱜ ᱛᱟᱠᱤᱱᱟ ᱛᱚ ᱚᱱᱟ ᱫᱚ ᱡᱟᱹᱱᱤᱡ ᱪᱚᱝ ᱟᱵᱚ ᱠᱚᱲᱟ ᱠᱩᱲᱤ ᱟᱜ ᱚᱞᱚᱜ ᱯᱟᱲᱦᱟᱣ ᱯᱟᱲᱦᱟ ᱞᱟᱹᱭ ᱟᱵᱚᱱ ᱟ ᱵᱷᱟᱜᱮ ᱴᱷᱤᱠ ᱵᱚᱱ ᱵᱟᱲᱟᱭᱟ ᱵᱟᱝ ᱥᱮ
ᱦᱩᱸ ᱦᱩᱸ ᱟᱵᱚ ᱫᱚ ᱵᱟᱰᱟᱭ ᱦᱮᱸᱱᱟ ᱠᱚᱫᱚ ᱟᱹᱰᱤ ᱛᱚ ᱜᱚᱝᱠᱮ ᱟᱵᱤᱱᱟᱜ ᱚᱞᱚᱜ ᱯᱟᱲᱦᱟᱜ ᱫᱚ ᱪᱮᱫᱞᱮᱠᱟ ᱪᱟᱞᱟᱜ ᱠᱟᱱ ᱜᱮᱭᱟ ᱥᱮ ᱪᱮᱫᱞᱮᱠᱟ ᱜᱮ
ᱦᱮᱸ ᱱᱤᱛᱚᱜ ᱫᱚ ᱪᱟᱞᱟᱜ ᱠᱟᱱ ᱜᱮ ᱵᱚᱞᱛᱮ ᱦᱟᱸᱜ ᱟᱭ ᱱᱤᱛᱚᱜ ᱦᱚᱸ ᱪᱟᱞᱟᱜ ᱠᱟᱱ ᱜᱮᱭᱟ ᱢᱟᱨᱥᱟᱨᱪ ᱪᱟᱞᱟᱜ ᱠᱟᱱᱟ ᱛᱚ ᱱᱤᱛᱚᱜ ᱫᱚ ᱾
ᱟᱪᱪᱷᱟ᱾ ᱮᱸ ᱟᱨ ᱟᱯᱮ ᱥᱮᱫ ᱪᱮᱫ ᱞᱮᱠᱟ ᱦᱩᱞ ᱢᱟᱦᱟ ᱠᱚ?
ᱦᱩᱞ ᱢᱟᱦᱟ ᱫᱚ ᱦᱟᱜ ᱱᱚᱰᱮ ᱫᱚ ᱦᱟᱸᱜ ᱡᱟᱠ ᱡᱚᱢᱚᱠ ᱜᱮ ᱢᱟᱱᱟᱣ ᱦᱩᱭᱩᱜᱼᱟ᱾ ᱱᱝᱠᱟ ᱜᱮ ᱯᱟᱹᱭᱞᱟᱹ ᱾ ᱟᱞᱮ ᱫᱚ ᱦᱟᱸᱜ ᱚᱱᱟ ᱟᱹᱰᱤ ᱵᱚᱪᱷᱚᱨ ᱫᱷᱚᱨᱟᱣ ᱜᱮ ᱞᱮ ᱢᱟᱱᱟᱣ ᱟᱹᱜᱩᱭ ᱮᱫᱟ ᱟᱨ ᱚᱱᱟᱥ ᱞᱮᱠᱟ ᱛᱮ - - ᱚᱸᱰᱮ ᱫᱚ ᱚᱠᱟ ᱠᱟᱹᱴᱤᱡ ᱾ ᱮ ᱚᱱᱟ ᱨᱮ ᱵᱷᱟᱜᱮ ᱜᱮ ᱡᱚᱯᱲᱟᱣ ᱢᱮᱱᱟᱜ ᱜᱮᱭᱟ᱾ ᱡᱚᱯᱲᱟᱣ ᱢᱮᱱᱟᱜ ᱟᱠᱟᱫ ᱞᱮᱭᱟ ᱡᱟᱸᱦᱟ ᱞᱮᱠᱟ ᱟᱸᱜ ᱞᱮ ᱻ ᱥᱮᱛᱟᱜ ᱵᱮᱲᱟ ᱫᱚ ᱼᱼ ᱥᱟᱱᱟᱢ ᱟᱛᱩ ᱨᱮᱱ ᱟᱛᱮᱜ ᱥᱮ ᱜᱤᱫᱽᱨᱟᱹ ᱠᱚ ᱟᱛᱮᱫ ᱟᱨ ᱮ ᱤᱧ ᱞᱟᱹᱭ ᱮᱫᱟ ᱥᱟᱯ - - ᱚᱼᱠᱟ ᱨᱮᱞᱤ ᱥᱟᱯᱲᱟᱣ ᱠᱚᱜ ᱟᱯᱮ ᱚᱱᱟ ᱯᱚᱨᱮ ᱜᱚᱴᱟ ᱨᱟᱹᱥᱤ ᱴᱚᱞᱟ ᱠᱟᱱ ᱛᱟᱞᱮᱭᱟ ᱛᱚ ᱾ ᱜᱚᱴᱷᱟ ᱦᱟᱸᱜ ᱞᱮ ᱟᱹᱪᱩ ᱨᱮᱱᱟ ᱨᱮᱞᱤ ᱛᱮ ᱾
ᱟᱹᱛᱩ ᱟᱹᱛᱩ ᱢᱟᱱᱮ ᱟᱹᱛᱩ ᱛᱟᱞᱟ ᱛᱮ ᱾
ᱛᱟᱞᱟ ᱛᱮ ᱦᱳᱭ ᱠᱟᱛᱮ ᱥᱟᱱᱟᱢ ᱠᱚ ᱟᱫᱚ ᱠᱚ ᱮᱸ ᱛᱳᱯᱳ ᱯᱷᱟᱨᱪᱟᱜ ᱼᱟ - - ᱳᱱᱠᱳ ᱠᱚ ᱳᱰᱳᱠ ᱦᱤᱡᱩᱜᱼᱟ, ᱦᱳᱭ ᱠᱟᱛᱮ ᱩᱱᱠᱩ ᱦᱚᱸᱠᱚ ᱥᱟᱹᱛ ᱥᱟᱯᱲᱟᱜᱼᱟ ᱾ ᱥᱟᱯᱲᱟᱣ ᱠᱟᱛᱮ ᱟᱫᱚ ᱦᱤᱡᱩᱜ ᱟᱠᱚ ᱱᱚᱰᱮ ᱠᱞᱟᱵᱽ ᱨᱮ ᱠᱞᱟᱵᱽ ᱴᱷᱮᱱ ᱦᱳᱭᱳᱜᱼᱟ ᱛᱚ ᱟᱞᱮ ᱫᱚ ᱾ ᱟᱫᱚ ᱚᱱᱟ ᱠᱟᱛᱮ ᱡᱟᱦᱟᱸ ᱟᱵᱚ ᱨᱮᱱ ᱢᱮᱱᱟᱜ ᱠᱚᱣᱟ ᱥᱤᱫᱩ ᱠᱟᱹᱱᱩ, ᱪᱟᱸᱫᱽ, ᱵᱷᱚᱭᱨᱳᱵ ᱦᱮ ᱥᱮ ᱮᱢ ᱩᱱᱠᱩᱣᱟᱜ ᱢᱩᱴᱷᱟᱹᱱ ᱨᱮ ᱵᱟᱦᱟ ᱢᱟ ᱟᱨ ᱠᱟᱛᱮᱜ, ᱚᱱᱟ ᱯᱚᱨᱮ ᱟᱸ ᱡᱟᱦᱟᱸ ᱠᱚ ᱞᱟᱹᱭ ᱛᱮᱱᱟᱜ ᱠᱟᱛᱷᱟ ᱠᱚ ᱨᱚᱲᱟ ᱚᱱᱟ ᱫᱤᱭᱮ ᱥᱮ ᱛᱤᱨᱤᱥᱟ ᱡᱩᱱ ᱤᱫᱤ ᱠᱟᱛᱮᱫ ᱟᱨ ᱦᱚ ᱚᱠᱚᱭ ᱠᱚ ᱦᱩᱰᱤᱧ ᱜᱤᱫᱽᱨᱟᱹ ᱠᱚᱫᱚ ᱠᱚᱵᱤᱛᱟᱜᱼᱟ ᱥᱮ ᱚᱱᱚᱲᱦᱮ ᱠᱚᱠᱚ ᱞᱟᱹᱭ ᱜᱮᱭᱟ ᱥᱮ,
ᱦᱳᱭ ᱦᱳᱭ,
ᱟᱛᱮᱫ ᱚᱱᱟ ᱫᱚᱞᱮ ᱢᱩᱪᱟᱹᱫ-ᱟ ᱦᱟᱸᱜ, ᱟᱨ ᱢᱤᱫᱴᱟᱱ ᱠᱟᱛᱷᱟ ᱦᱩᱭᱩᱜ ᱠᱟᱱᱟ ᱡᱟᱦᱟᱸᱭ ᱚᱞᱚᱜ ᱯᱟᱲᱦᱟᱜ ᱠᱚᱲᱟ ᱠᱩᱲᱤ ᱥᱮ ᱡᱟᱦᱟᱸᱮᱠᱟ ᱚᱠᱚᱭ ᱢᱟᱫᱽᱫᱚᱢᱤᱠᱮ ᱮᱢᱠᱟ ᱦᱮᱸ ᱥᱮ ᱚᱠᱚᱭ ᱮᱭᱤᱪ ᱮᱥ ᱢᱟᱫᱷᱚᱢᱤᱠ ᱨᱮ ᱚᱠᱚᱭ ᱡᱟᱹᱥᱛᱤ ᱱᱟᱢᱵᱟᱨ ᱨᱮ ᱢᱮᱱᱟᱜ ᱠᱟᱛᱭᱟ ᱩᱱᱠᱩ ᱦᱚᱸ ᱟᱞᱮ ᱥᱤᱨᱯᱟᱹ ᱫᱚᱞᱮ ᱪᱟᱞ ᱠᱚᱜᱮᱭᱟ᱾
ᱟᱪᱪᱷᱟ ᱢᱟᱱᱮ ᱥᱟᱨᱦᱟᱣ ᱥᱟᱠᱟᱢ ᱠᱚ ᱵᱟᱝᱼᱼ
ᱦᱟᱭ ᱦᱟᱭ ᱥᱟᱨᱦᱟᱣ ᱜᱮ ᱪᱟᱨᱟᱼᱼ ᱛᱚ ᱟᱯᱮ ᱚᱱᱛᱮ ᱫᱚ ᱚᱠᱟ ᱞᱮᱠᱟ ᱟᱛᱳ ᱫᱤᱥᱚᱢ ᱨᱮ ᱫᱚᱼᱼ
ᱟᱞᱮ ᱥᱮᱫ ᱫᱚ ᱚᱱᱠᱟ ᱢᱟᱱᱮ ᱢᱚᱡᱽ ᱜᱮ ᱠᱚ ᱢᱟᱱᱟᱣ ᱜᱮᱭᱟ ᱮ ᱮᱱᱮᱡ ᱥᱮᱨᱮᱧ ᱛᱟᱞᱟ ᱛᱮ ᱜᱮ᱾
ᱟᱪᱪᱷᱟ ᱟᱪᱪᱷᱟ ᱡᱟᱦᱟᱸ ᱯᱨᱳᱜᱨᱟᱢ ᱠᱚ ᱦᱩᱭᱩᱜᱼᱟ ᱪᱮᱛᱟ ᱜᱚᱝᱠᱮ
ᱵᱟᱝ-ᱟ ᱯᱨᱳᱜᱨᱟᱢ ᱠᱚ ᱫᱚ ᱵᱟᱝ ᱦᱩᱭᱩᱜᱼᱟ ᱚᱱᱮᱼᱼ ᱥᱟᱶᱛᱟ ᱨᱮᱱᱟᱜ ᱮᱱᱮᱡ ᱥᱮᱨᱮᱧ ᱠᱚ ᱜᱮ ᱦᱳᱭᱳᱜᱼᱟ
ᱟᱫᱚ ᱴᱚᱴᱷᱟ ᱠᱚ ᱨᱮ ᱡᱟᱦᱟ ᱞᱮᱠᱟ ᱟᱡᱚᱢᱚᱜ ᱠᱟᱱᱟ ᱛᱚ ᱥᱳᱥᱟᱞ ᱢᱤᱰᱤᱭᱟ ᱠᱚ ᱨᱮ ᱧᱮᱞᱚᱜ ᱠᱟᱱᱟ ᱛᱚ ᱡᱮ ᱯᱨᱚᱜᱨᱟᱢ ᱚᱨᱠᱮᱥᱴᱟᱨ ᱠᱚ ᱠᱚᱨᱟᱣ ᱞᱮᱫᱼᱟ ᱛᱚ ᱚᱱᱟ ᱫᱚ ᱟᱹᱰᱤ ᱜᱮ ᱥᱟᱹᱨᱤ ᱠᱟᱛᱷᱟᱼᱼ ᱟᱹᱰᱤ ᱜᱮ ᱵᱟᱹᱲᱤᱡ ᱢᱚᱱᱮᱭᱟ ᱪᱮᱫᱟᱜ ᱵᱟᱝᱢᱟ ᱟᱵᱚ ᱩᱱ ᱦᱤᱞᱚᱜ ᱵᱟᱝ ᱫᱤᱱ ᱨᱮᱼᱼ ᱚᱱᱠᱟᱱ ᱱᱚᱛᱮ ᱫᱚᱼᱼ ᱯᱩᱥᱴᱟᱹᱣ ᱵᱚᱱ ᱪᱷᱟᱯᱟᱣ ᱮᱫᱼᱟ ᱡᱮ ᱦᱩᱞ ᱢᱟᱦᱟ ᱤᱫᱤ ᱠᱟᱛᱮᱜ ᱟᱨ ᱱᱚᱛᱮ ᱫᱚ ᱟᱵᱚᱼᱼ ᱮᱱᱮᱡ ᱵᱚᱱ ᱠᱚᱨᱟᱣ ᱮᱫᱼᱟ ᱚᱱᱟ ᱫᱚ ᱟᱹᱰᱤ ᱜᱮ ᱵᱟᱹᱲᱤᱡ ᱜᱮᱭᱟ
ᱦᱩᱸ ᱟᱹᱰᱤ ᱵᱟᱹᱲᱤᱡ ᱜᱮᱭᱟ ᱚᱱᱟ ᱫᱚ ᱚᱠᱚᱭ ᱵᱟᱠᱼᱼ ᱠᱚ ᱢᱟᱱᱮ ᱚᱠᱚᱭ ᱵᱟᱠᱚ ᱥᱟᱭᱟᱜᱼᱟ ᱱᱚᱣᱟ ᱡᱷᱚᱛᱚ ᱜᱮ ᱵᱟᱹᱲᱤᱡ ᱜᱮ ᱠᱚ ᱢᱮᱱᱟ ᱱᱚᱣᱟ ᱫᱚᱼᱼ
ᱦᱳᱭ ᱟᱫᱚ ᱤᱱᱟᱹ ᱛᱮ ᱜᱮ ᱟᱫᱚ ᱦᱟᱸᱜᱼᱼ ᱧᱮᱞ ᱟᱠᱟᱱ ᱜᱮᱭᱟ ᱵᱟᱨ ᱯᱮ ᱡᱟᱭᱜᱟ ᱨᱮ ᱚᱱᱠᱟ ᱠᱚ ᱠᱚᱨᱟᱣ ᱟᱠᱟᱜ-ᱟ᱾ ᱛᱚ ᱩᱱ ᱠᱩ ᱯᱚᱛᱤ ᱞᱟᱹᱭ ᱫᱚᱨ ᱠᱟᱨ ᱡᱮ ᱱᱚᱜ-ᱚ ᱱᱚᱣᱟ ᱫᱚ ᱦᱚᱭ ᱛᱳ ᱩᱱᱠᱩ ᱡᱟᱹᱱᱤᱡ ᱪᱚᱝ ᱱᱚᱣᱟ ᱦᱩᱞ ᱢᱟᱦᱟ ᱤᱫᱤ ᱠᱟᱛᱮᱜ ᱱᱟᱜᱟᱢ ᱴᱟᱜ ᱵᱟᱝ ᱠᱚ ᱵᱟᱰᱟᱭᱟ ᱡᱟ ᱠᱟᱨᱚᱱ ᱛᱮ ᱛᱮᱦᱤᱧ ᱜᱟᱯᱟ ᱚᱱᱠᱟᱱᱟᱜ ᱢᱤᱫ ᱴᱟᱝ ᱥᱮ ᱚᱰᱮᱱ ᱠᱩᱢᱩᱴ ᱠᱚᱦᱚᱧ ᱢᱮᱛᱟ ᱠᱚᱣᱟ᱾ ᱵᱟᱝ ᱠᱷᱟᱱ ᱫᱚ ᱱᱚᱝ ᱠᱟᱱ ᱡᱩᱫᱤ ᱠᱚ ᱵᱟᱰᱟᱭ ᱠᱟᱛᱮ ᱦᱚ ᱛᱚ ᱱᱚᱝ ᱠᱟᱱᱟᱜ ᱫᱤᱛᱚ ᱱᱚᱝ ᱠᱟᱱᱟᱜ ᱠᱷᱮᱞᱳᱰ ᱠᱚ ᱵᱚᱞ ᱠᱷᱮᱞᱳᱰ ᱠᱚ ᱠᱷᱩᱞᱟ. ᱣ ᱟᱥᱮ ᱥᱮ ᱯᱨᱳᱜᱨᱟᱢ ᱠᱚ ᱠᱚᱨᱟᱼᱟ ᱚᱱᱟ ᱫᱚ ᱵᱟᱝ ᱦᱩᱭ ᱠᱚᱜᱼᱟ ᱦᱮᱸᱥᱮ
ᱮᱠᱫᱚᱢ ᱮᱠᱫᱚᱢ ᱢᱟᱱᱮ ᱠᱤᱪᱷᱤ ᱵᱟᱲᱟᱭ ᱛᱟᱦᱮᱸ ᱞᱮᱱ ᱠᱷᱟᱱ ᱩᱱᱠᱩ ᱫᱚ ᱚᱱᱟ ᱠᱚ ᱫᱚ ᱵᱟᱠᱚ ᱥᱟᱵ ᱠᱮᱼᱟ ᱚᱱᱟ
ᱦᱩᱸ ᱦᱩᱸ ᱪᱟᱯᱟᱲ ᱜᱟᱱ ᱜᱮ ᱪᱮᱠᱟ ᱛᱮ ᱠᱟ ᱪᱚ ᱠᱚ ᱱᱚᱝ ᱠᱟᱭᱮᱫᱼᱟ ᱚᱱᱟ ᱫᱚ ᱚᱱᱟ ᱵᱩᱜᱮ ᱵᱟᱹᱲᱤᱡ ᱡᱤᱱᱤᱥ ᱠᱟᱱᱟ ᱢᱮᱱ ᱛᱮᱧ ᱢᱚᱱᱮ ᱭᱟ ᱦᱮᱸ ᱥᱮ
ᱦᱳᱭ ᱦᱳᱭ
ᱦᱩᱸ
ᱟᱹᱰᱤ ᱵᱟᱲᱤᱡ ᱜᱮ ᱟᱵᱚ ᱥᱟᱶᱛᱟ ᱪᱮᱛᱟᱱ ᱨᱮ ᱟᱹᱰᱤ ᱢᱟᱨᱟᱝ ᱛᱮ ᱤᱯᱷᱮᱠᱴ ᱯᱟᱲᱟᱜ ᱠᱟᱱ ᱛᱟᱵᱚ
ᱦᱩᱸ ᱵᱟᱹᱲᱤᱡ ᱢᱟᱱᱮ ᱟᱫᱚ ᱟᱵᱚ ᱨᱮᱱ ᱡᱟᱦᱟᱸᱭ ᱯᱚᱝ ᱯᱚᱝᱲᱟ ᱠᱚ ᱦᱟᱯᱮᱱ ᱫᱤᱱ ᱨᱮ ᱠᱚ ᱦᱤᱡᱩᱜᱼᱟ ᱩᱱᱠᱩ ᱠᱚ ᱞᱟᱹᱭᱟ ᱡᱟᱹᱱᱤᱡ ᱪᱚᱝ ᱟᱪᱪᱷᱟ ᱦᱩᱞ ᱢᱟᱦᱟ ᱢᱟᱱᱮ ᱫᱚ ᱛᱟᱦᱚᱞᱮ ᱮᱱᱮᱡ ᱥᱮᱨᱮᱧ ᱦᱩᱭᱩᱜᱼᱟ ᱥᱮ ᱪᱷᱟᱯᱨᱟᱼ ᱪᱷᱟᱹᱯᱨᱤ ᱮᱱᱮᱡ ᱥᱮᱨᱮᱧ ᱦᱩᱭᱩᱜᱼᱟ ᱟᱨ ᱚᱱᱟ ᱥᱟᱶᱛᱮ ᱥᱮ ᱡᱟᱦᱟ ᱵᱚᱞ ᱮᱱᱮᱡ ᱚᱱᱟ ᱫᱚ ᱠᱷᱩᱞᱟᱹᱣ ᱛᱮ ᱜᱮ ᱞᱟᱜᱟᱜᱼᱟ᱾ ᱠᱟᱨᱚᱱ ᱟᱞᱮ ᱫᱚ ᱞᱮ ᱧᱮᱞ ᱟᱜᱩ ᱟᱠᱟᱫᱟ ᱚᱠᱟ ᱠᱚ ᱞᱟᱹᱭ ᱟᱥᱮ ᱟᱞᱮ ᱫᱚ ᱧᱮᱞ ᱟᱜᱩ ᱠᱟᱜ ᱞᱮ᱾ ᱢᱟᱲᱟᱝ ᱛᱮ ᱩᱱᱠᱩ ᱚ ᱥᱮ ᱵᱟᱵᱟ ᱜᱚᱵᱟ ᱛᱟᱠᱚ ᱴᱷᱮᱱ ᱠᱷᱚᱱ ᱥᱮᱲᱟ ᱟᱠᱟᱫ ᱞᱮ ᱡᱮ ᱵᱟᱝ ᱦᱩᱞ ᱢᱟᱦᱟ ᱢᱟᱱᱮ ᱫᱚ ᱱᱚᱣᱟ ᱱᱚᱣᱟ ᱠᱚ ᱠᱚᱨᱟᱣ ᱛᱮ ᱜᱮ ᱞᱟᱹᱠᱛᱤᱜᱼᱟ᱾ ᱦᱮᱸᱥᱮ ᱟᱫᱚ ᱩᱱᱠᱩ ᱡᱟᱫᱤ ᱡᱟᱦᱟ ᱞᱮᱠᱟ ᱧᱮᱞ ᱡᱚᱝ ᱟᱭ ᱩᱱᱤ ᱫᱚ ᱚᱱᱠᱟ ᱜᱮ ᱠᱚᱨᱟᱣ ᱟᱭ ᱥᱮ
ᱦᱳᱭ ᱦᱳᱭ
ᱟᱵᱚ ᱡᱩᱫᱤ ᱴᱷᱤᱠ ᱵᱚᱱ ᱛᱟᱦᱮ ᱱᱟ ᱡᱟᱦᱟ ᱯᱚᱨᱮᱱ ᱯᱤᱲᱦᱤ ᱠᱚ ᱠᱚ ᱦᱤᱡᱩᱜᱼᱟ ᱥᱮ ᱯᱚᱨᱮᱱ ᱡᱮᱱᱟ ᱨᱮᱥᱚᱱ ᱠᱚ ᱦᱤᱡᱩᱜᱼᱟ ᱩᱱᱠᱩ ᱚᱱᱟ ᱠᱚ ᱧᱮᱞ ᱥᱮᱲᱟ ᱢᱮᱱᱟᱜᱼᱟ ᱵᱟᱝ
ᱦᱩᱸ ᱦᱩᱸ
ᱵᱩᱜᱤᱭᱟᱜ ᱵᱚᱱ ᱥᱮᱲᱟ ᱟᱠᱚᱢᱟ ᱥᱮ ᱪᱮᱫ?
ᱮᱠᱫᱚᱢ ᱮᱠᱫᱚᱢ ᱟᱵᱚ ᱨᱮᱱ ᱡᱟᱦᱟ ᱛᱤᱱᱟᱹᱜ ᱱᱤᱛᱚᱜ ᱢᱟᱱᱮ ᱡᱟᱦᱟ ᱱᱮᱛᱟᱨ ᱠᱚ ᱦᱟᱨᱟᱜ ᱠᱟᱱ ᱡᱩᱣᱟᱹᱱ ᱠᱚ ᱵᱟᱹᱭ ᱛᱟ ᱠᱚ ᱵᱟᱹᱵᱩ ᱛᱟᱠᱚ
ᱦᱩᱸ
ᱩᱱᱠᱩ ᱫᱚ ᱟᱵᱚ ᱴᱷᱮᱱ ᱠᱷᱚᱱ ᱡᱟᱦᱟᱸ ᱞᱮᱠᱟ ᱠᱚ ᱧᱮᱞ ᱚᱱᱠᱟᱜ ᱟᱠᱚᱣᱟᱜ ᱤᱭᱟᱹ ᱨᱮ ᱠᱚ ᱠᱚᱨᱟᱣᱟ
ᱦᱳᱭ ᱦᱳᱭ ᱡᱚᱛᱷᱟᱛ ᱠᱟᱛᱷᱟ ᱵᱤᱱ ᱞᱟᱹᱭ ᱟᱠᱟᱫᱟ ᱱᱚᱜᱼᱱᱟ ᱡᱤ ᱟᱵᱚ ᱢᱚᱸᱡᱽ ᱛᱮ ᱵᱟᱵᱚᱱ ᱩᱫᱩᱜ ᱥᱮᱲᱟ ᱦᱚᱴᱚ ᱣᱟ ᱦᱟᱯᱮᱱ ᱫᱤᱱ ᱧᱮᱞ ᱟᱰᱚᱱ ᱟᱥᱛᱮ ᱟᱥᱛᱮ ᱡᱟᱦᱟᱸ ᱦᱩᱞ ᱢᱟᱦᱟ ᱡᱤᱱᱤᱥ ᱴᱟᱜ ᱚᱱᱟ ᱜᱮ ᱮᱠᱷᱚᱱ ᱪᱮᱫ ᱞᱮᱠᱟ ᱠᱚ ᱢᱟᱱᱟᱣ ᱞᱟᱹᱭ ᱫᱚ ᱵᱟᱝ ᱜᱟᱱᱚᱜ ᱱᱟᱱᱟᱜ ᱡᱩᱜ ᱨᱮ ᱚᱝᱠᱟ ᱟᱵᱩ ᱵᱚᱱ ᱥᱮᱲᱟᱴ ᱠᱚ ᱥᱮ ᱛᱟᱦᱮ ᱩᱱᱠᱩ ᱵᱷᱟ ᱜᱮ ᱢᱟᱱᱟᱣᱟ ᱟᱨ ᱡᱩᱫᱤ ᱢᱚᱸᱡᱽ ᱧᱚᱜ ᱵᱟᱵᱚᱱ ᱥᱮᱬᱟ ᱦᱚ ᱴᱚ ᱠᱚᱣᱟ ᱛᱟᱦᱞᱮ ᱩᱱᱠᱩ ᱣᱟᱜ ᱫᱚ ᱪᱮᱫ ᱠᱚ ᱞᱟᱹᱭᱟ ᱛᱟᱦᱚ ᱞᱮ ᱦᱩᱞ ᱢᱟ ᱦᱩᱭᱩᱜ ᱠᱟᱱᱟ ᱪᱚ ᱪᱟᱸᱫ ᱯᱮ ᱫᱮ ᱫᱮ ᱟᱨ ᱠᱮᱴᱮᱡ ᱧᱚᱜ ᱱᱚ ᱰᱮ ᱢᱤᱫ ᱴᱮᱱ ᱪᱷᱟᱯᱨᱟᱼ ᱪᱟᱹᱯᱟᱹᱨᱤ ᱯᱨᱳᱜ ᱨᱟᱢ ᱵᱚᱱ ᱠᱚᱨᱟᱣ ᱜᱚᱫ ᱠᱟᱜᱼᱟ ᱦᱮᱸ ᱵᱟᱝ
ᱮᱠᱫᱚᱢ ᱦᱳᱭ ᱦᱳᱭ
ᱩᱱᱠᱩ ᱴᱷᱮᱱ ᱦᱚ ᱚᱱᱠᱟ ᱴᱮ ᱱᱴᱷᱟ ᱵᱚᱞᱚ ᱭᱮᱱᱟ
ᱟᱫᱚ ᱟᱫᱚ ᱚᱱᱠᱟ ᱜᱮ ᱪᱟᱞᱟᱣ ᱤᱫᱤᱭᱟ ᱩᱱ ᱠᱩ ᱯᱚᱨᱮ ᱡᱮᱱᱟ ᱨᱮᱥᱚᱱ ᱚᱱᱠᱟ ᱚᱱᱠᱟ ᱛᱮ ᱜᱮ ᱟᱫᱚ ᱪᱮᱫ ᱪᱮᱫ ᱨᱮᱜᱮ ᱥᱮ ᱴᱮᱨᱚᱜᱼᱟ ᱠᱤ ᱡᱮᱱ
ᱦᱮᱸ ᱱᱚᱣᱟ ᱠᱟᱛᱷᱟ ᱠᱟᱱ ᱜᱮᱭᱟ ᱚᱱᱟ ᱫᱚ ᱡᱟᱦᱟᱸ ᱛᱤᱱᱟᱹᱜ ᱟᱛᱩ ᱨᱮᱱ ᱠᱩᱢᱩᱴ ᱠᱚ ᱢᱮᱱᱟᱜ ᱠᱫ ᱠᱚᱣᱟ ᱥᱮ ᱟᱛᱳ ᱨᱮᱱ ᱩᱱᱠᱩ ᱨᱚᱯᱚᱲ ᱫᱚᱨ ᱠᱟᱨᱟ ᱡᱚ ᱟᱵᱚ ᱣᱟᱜ ᱢᱟᱹᱡᱷᱤ ᱟᱹᱨᱤ ᱥᱤᱥ ᱴᱮᱢ ᱢᱮᱱᱟᱜ ᱟᱠᱟᱫᱟ ᱱᱚᱜ ᱱᱚᱣᱟ ᱛᱟᱞ-ᱟ ᱠᱚ ᱨᱚᱲ ᱟ ᱵᱟᱝ ᱱᱚᱣᱟ ᱫᱚ ᱵᱟᱹᱲᱤᱡ ᱜᱮᱭᱟ ᱵᱟᱵᱚᱱ ᱠᱚᱨᱟᱣᱟ᱾ ᱟᱨ ᱵᱩᱜᱤᱭᱟᱼᱜ ᱵᱚᱱ ᱟᱯᱱᱟᱨᱟ ᱱᱚᱣᱟ ᱜᱮᱛᱚ ᱠᱟᱛᱷᱟ ᱫᱚ, ᱦᱮᱸ ᱵᱟᱝ ᱛᱟᱦᱚᱞᱮ ᱠᱷᱟᱱ ᱜᱮ ᱦᱩᱭᱱᱟ, ᱩᱱᱟᱹᱜ ᱪᱮᱫᱟᱜ ᱵᱟᱹᱲᱤᱡ ᱵᱚᱱ ᱠᱚᱨᱟᱣᱟ ᱦᱟᱜᱼᱼ ᱟᱵᱚ ᱱᱤᱛ ᱵᱚᱱ ᱢᱟᱹᱱᱢᱤ ᱠᱟᱱᱟ ᱱᱤᱛᱚᱜ ᱠᱟᱹᱴᱤᱡ ᱥᱚᱪᱮᱱᱮᱛᱚᱱ ᱵᱚᱱ ᱥᱮᱬᱟ ᱠᱟᱟᱜᱼᱟ᱾ ᱱᱟᱦᱟᱜ ᱦᱚᱸ ᱡᱩᱫᱤ ᱟᱵᱚ ᱚᱞᱚᱜ ᱯᱟᱲᱦᱟᱣ ᱥᱤᱠᱷᱱᱟᱹᱛ ᱦᱩᱭ ᱠᱟᱛ ᱡᱩᱤ ᱱᱚᱝᱠᱟᱱᱟᱜ ᱵᱮᱵᱟᱹᱲᱤᱡ ᱵᱟᱱ ᱠᱚᱨᱟᱣᱟ ᱛᱟᱦᱚᱞᱮ ᱪᱤᱠᱟᱛᱮ ᱜᱟᱱᱚᱜᱼᱟ ᱾ ᱵᱟᱝ
ᱪᱤᱠᱟᱹᱛᱮ ᱜᱟᱱᱳᱼ ᱟ ᱾ ᱟᱵᱚ ᱢᱟᱹᱱᱢᱤ ᱦᱩᱭ ᱠᱟᱛᱮ ᱡᱩᱫᱤ ᱚᱱᱠᱟ ᱵᱟᱝ ᱵᱟᱲᱟᱭ ᱦᱚᱲ ᱞᱮᱠᱟ ᱵᱚᱱ ᱠᱟᱹᱢᱤᱭᱟ᱾
ᱦᱩᱭ ᱦᱟᱱ ᱟᱨ
ᱚᱠᱛᱚ ᱫᱚ ᱦᱩᱭᱩᱜ ᱠᱟᱱ ᱜᱮᱭᱟ ᱛᱟᱦᱚᱞᱮ, ᱢᱟ ᱛᱟᱦᱞᱮ ᱜᱚᱝᱠᱮ ᱡᱚᱦᱟᱨ ᱜᱮ᱾